ᱦᱮᱞᱳ
ᱦᱮᱸ ᱞᱟᱹᱭᱫᱟ ᱤᱧ ᱨᱚᱲ ᱠᱚ ᱟᱸᱡᱚᱢᱚᱜ ᱠᱟᱱᱟ?
ᱦᱳᱭ ᱦᱳᱭ ᱟᱸᱡᱚᱢ ᱠᱟᱱᱟ, ᱟᱹᱞᱤᱧᱟᱜ ᱟᱸᱡᱚᱢ ᱧᱟᱢ ᱫᱟᱛᱚ?
ᱦᱮᱸ ᱦᱮᱸ ᱟᱡᱚᱢᱚᱜ ᱠᱟᱱᱟ, ᱡᱚᱦᱟᱨ ᱜᱮ᱾
ᱦᱩᱸ ᱫᱚ ᱡᱚᱦᱟᱨ᱾ ᱢᱮᱱᱤ
ᱟᱵᱤᱱ ᱥᱮᱱᱟᱜ ᱨᱚᱲ ᱦᱩᱭ ᱞᱮᱱᱟ ᱦᱮᱸ ᱥᱮ?
ᱪᱮᱫ ᱵᱮᱱ ᱪᱤᱠᱟᱹᱭᱟ?
ᱪᱤᱠᱟᱹ ᱦᱚᱸ ᱵᱟᱝᱟ ᱚᱲᱟᱜ ᱠᱚᱨᱮ ᱜᱮ ᱢᱮᱱᱟᱜ ᱟᱠᱟᱜ ᱞᱮᱭᱟ᱾
ᱢᱩᱸ, ᱫᱟᱜ ᱠᱚ
ᱟᱵᱤᱱ ᱫᱟᱜ ᱫᱚ ᱱᱚᱱᱛᱮ ᱫᱚ ᱱᱤᱛᱳᱜ ᱫᱚ ᱦᱟᱸᱜ ᱵᱟᱭ ᱡᱚᱨᱚᱭᱮᱫᱟ ᱥᱮᱛᱟᱜ ᱮ ᱡᱚᱨᱚᱭᱮᱫ ᱛᱟᱦᱮᱸᱜ-ᱟ ᱟᱫᱚ ᱱᱤᱛᱚᱜ ᱫᱚ ᱦᱟᱸᱜ ᱮ ᱟᱥ᱾ ᱟᱥᱩᱨ ᱧᱚᱜ ᱠᱟᱫᱟ, ᱟᱫᱚ ᱛᱟᱦᱞᱮ ᱚᱱᱛᱮ ᱜᱮ᱾ ᱪᱮᱜ ᱞᱮᱠᱟ?
ᱱᱚᱛᱮ ᱦᱚᱸ ᱱᱤᱛ ᱫᱚ ᱦᱟᱞᱠᱟ ᱦᱟᱞᱠᱟᱭ ᱥᱤᱛᱩᱝ ᱠᱟᱫᱟ᱾ ᱚᱠᱟ ᱞᱮᱠᱟ ᱫᱚ ᱫᱟᱜ ᱠᱚᱫᱚ ᱵᱟᱭ ᱫᱟᱜ ᱮᱫᱟ ᱱᱤᱛ ᱫᱚ᱾
ᱟᱪᱪᱷᱟ, ᱚ᱾ ᱟᱫᱚ ᱢᱟ ᱛᱟᱦᱞᱮ ᱪᱮᱜ? ᱮᱸ, ᱫᱟᱠᱟ ᱫᱚ ᱦᱟᱸᱜ ᱟᱸ ᱟᱨᱣᱨᱤ ᱡᱚᱢ ᱦᱩᱭᱩᱜ-ᱟ᱾ ᱡᱚᱢ ᱦᱩᱭᱩᱜ-ᱟ ᱦᱟᱸᱜ ᱟᱨ ᱠᱟᱹᱴᱤᱡ ᱯᱚᱨᱮ᱾ ᱟᱫᱚ ᱢᱟ ᱛᱟᱦᱞᱮ ᱡᱟᱸᱦᱟᱱᱟᱜ ᱚᱝᱠᱟ ᱢᱤᱫᱴᱟᱝ ᱴᱚᱯᱤᱠ ᱤᱫᱤ ᱠᱟᱛᱮ ᱞᱟᱝ ᱜᱟᱞᱢᱟᱨᱟᱣ ᱞᱮᱠᱷᱟᱱ ᱵᱷᱟᱹᱜᱤ ᱠᱚᱜ-ᱟ᱾
ᱟᱵᱤᱱ ᱜᱮ ᱡᱩᱫᱤ ᱫᱤᱥᱟᱹᱭ ᱠᱷᱟᱡ ᱵᱮᱱ ᱞᱟᱹᱭ ᱵᱤᱱ ᱢᱟ᱾
ᱟᱪᱪᱷᱟ᱾ ᱱᱚᱜᱼᱚᱭ ᱟᱹᱞᱤᱧ ᱞᱤᱧ ᱞᱟᱹᱭᱮᱫ ᱛᱟᱦᱮᱸᱜᱼᱟ ᱱᱚᱜᱼᱚᱭ ᱡᱮ ᱮᱸ ᱱᱤᱛᱚᱜ ᱧᱮᱞᱚᱜᱚᱜ ᱠᱟᱱᱟ ᱦᱮᱸ᱾ ᱟᱵᱚ ᱥᱟᱶᱛᱟ ᱥᱚᱢᱟᱡ ᱨᱮ ᱢᱟᱱᱮ ᱵᱮᱥᱤᱨ ᱵᱷᱟᱜᱽ ᱟᱵᱚ ᱥᱟᱱᱛᱟᱲ ᱜᱮ ᱱᱚᱜᱼᱚᱭ ᱮᱴᱟᱜ ᱮᱴᱟᱜ ᱡᱟᱹᱛ ᱮᱴᱟᱜ ᱫᱷᱚᱨᱢᱚ ᱵᱚ ᱦᱟᱛᱟᱣᱮᱜᱼᱟ᱾ ᱮᱭ ᱡᱮᱢᱚᱱ ᱠᱷᱤᱨᱤᱥᱴᱟᱱ᱾ ᱢᱟᱱᱮ ᱞᱟᱹᱭ ᱞᱮᱠᱷᱟᱱ ᱵᱮᱥᱤᱨ ᱵᱷᱟᱜᱽ ᱟᱵᱚ ᱥᱟᱱᱛᱟᱲ ᱥᱟᱱᱛᱟᱲ ᱦᱚᱯᱚᱱᱟᱜ ᱜᱮ ᱦᱟᱸᱜ ᱠᱚᱱᱵᱷᱟᱨᱴᱮᱰ ᱢᱮᱱᱟᱜ ᱟᱠᱟᱜ ᱠᱚᱣᱟ ᱵᱤᱥᱤᱥᱟᱜ ᱠᱷᱨᱤᱥᱴᱟᱱ ᱫᱚ ᱦᱟᱸᱜ᱾ ᱛᱚ ᱚᱸ ᱡᱩᱫᱤ ᱟᱵᱤᱱᱟᱜ ᱩᱭᱦᱟᱹᱨ ᱛᱮ ᱡᱟᱦᱟᱱᱟᱜ ᱵᱤᱱ ᱞᱟᱹᱭ ᱠᱮᱭᱟ ᱡᱮ ᱢᱟᱱᱮ ᱪᱮᱫᱟᱜ ᱱᱚᱝ ᱠᱟ ᱦᱩᱭᱩᱜ ᱠᱟᱱᱟ᱾ ᱥᱮ ᱟᱵᱚ ᱥᱟᱶᱛᱟ ᱥᱚᱢᱟᱡᱽ ᱨᱮᱱ ᱵᱚᱸᱜᱟ ᱵᱩᱨᱩ ᱫᱚ ᱵᱟᱠᱚ ᱠᱮᱴᱮᱡ-ᱟ᱾ ᱛᱟᱨ ᱠᱟᱨᱚᱱ ᱫᱚ ᱱᱩᱠᱩᱣᱟᱜ ᱵᱷᱚᱨᱥᱟ ᱵᱟᱹᱪᱩᱜ ᱛᱟᱠᱚᱣᱟ ᱢᱟᱱᱮ ᱪᱮᱫᱟᱜ ᱠᱚ ᱪᱟᱞᱟᱜ ᱠᱟᱱᱟ ᱚᱱᱠᱟ? ᱟᱹᱵᱤᱱᱟᱜ ᱩᱭᱦᱟᱹᱨ ᱛᱮ ᱡᱟᱦᱟᱱᱟᱜ ᱠᱚ
ᱟᱹᱞᱤᱧᱟᱜ ᱟᱨ ᱛᱚ ᱪᱮᱫ ᱞᱤᱧ ᱞᱟᱹᱭᱟ ᱱᱚᱣᱟ ᱵᱟᱨᱮ ᱫᱚ ᱚᱱᱠᱟ ᱞᱮᱠᱟ ᱫᱚ ᱟᱹᱞᱤᱧ ᱢᱟ ᱯᱩᱨᱟᱹ ᱥᱟᱱᱛᱟᱲ ᱥᱚᱢᱟᱡᱽ ᱨᱮᱜᱮ
ᱥᱮ ᱚᱱᱠᱟ ᱞᱮᱠ ᱪᱮᱠᱟ ᱟᱞᱮ ᱱᱚᱛᱮ ᱢᱮᱱᱟᱜ ᱟᱠᱟᱫ ᱞᱮᱭᱟ ᱟᱞᱮ ᱥᱮᱫ ᱫᱚ ᱵᱮᱥᱤ ᱚᱱᱠᱟ ᱞᱮᱠᱟ ᱵᱟᱝᱠᱚ ᱠᱚᱱᱵᱷᱟᱴ ᱛᱟᱦᱮᱱᱟ ᱟᱫᱚ ᱟᱹᱞᱤᱧ ᱞᱤᱧ ᱢᱚᱱᱮᱭᱟ ᱚᱱᱟ ᱫᱚ ᱦᱚᱲ ᱦᱚᱲ ᱪᱮᱛᱟᱱ ᱨᱮ ᱰᱤᱯᱮᱱᱰᱟᱭ ᱟᱠᱚ ᱠᱚ ᱪᱮᱫ ᱞᱮᱠᱟ᱾ ᱮ ᱢᱚᱱᱮ ᱠᱚ ᱟᱵᱚ ᱥᱟᱱᱛᱟᱲ ᱥᱚᱢᱟᱡᱽ ᱨᱮᱱ ᱵᱚᱸᱜᱟ ᱵᱩᱨᱩ ᱪᱮᱛᱟᱱ ᱮᱸ ᱵᱷᱚᱨᱥᱟ ᱢᱮᱱᱟᱜ ᱛᱟᱠᱚᱣᱟ ᱥᱮ ᱵᱟᱹᱱᱩᱜ ᱛᱟᱠᱚᱣᱟ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ᱾ ᱚᱱᱟ ᱫᱚ ᱵᱮᱠᱛᱤᱜᱚᱛᱚ ᱵᱮᱯᱟᱨ ᱠᱟᱱᱟ ᱡᱟᱦᱟᱸᱭ ᱡᱟᱦᱟᱸ ᱥᱮᱫ ᱪᱟᱞᱟᱣ ᱫᱟᱲᱮᱭᱟᱜᱼᱟ ᱚᱱᱟ ᱫᱚ ᱵᱟᱹᱞᱤᱧ ᱟᱵᱤᱱᱟᱜ
ᱦᱮᱸ ᱟᱪᱪᱷᱟ᱾ ᱟᱪᱪᱷᱟ ᱦᱮᱸ ᱦᱮᱸ ᱟᱹᱞᱤᱧ ᱠᱟᱹᱴᱤᱡ ᱞᱤᱧ ᱞᱟᱹᱭᱮᱫ-ᱟ᱾ ᱟᱥᱚᱞᱮ ᱪᱮᱫ ᱪᱤᱠᱟᱹᱣ ᱟᱠᱟᱱᱟ ᱟ ᱱᱮᱛᱟᱨ ᱥᱮ ᱮᱸ
ᱟᱵᱚ ᱟᱵᱚ ᱥᱟᱱᱛᱟᱲ ᱥᱚᱢᱟᱡᱽ ᱨᱮ ᱟᱵᱚ ᱫᱚ ᱯᱟᱹᱦᱤᱞ ᱠᱷᱚᱱᱟᱜ ᱜᱮ ᱢᱮᱱᱟᱜ ᱟᱠᱟᱫ ᱛᱟᱵᱚᱱᱟ᱾ ᱮᱸ ᱢᱟᱱᱮ ᱟᱵᱚᱣᱟᱜ ᱥᱟᱶᱛᱟ ᱥᱚᱢᱟᱡᱽ ᱫᱚ ᱥᱟᱵ ᱫᱚᱦᱚ ᱞᱟᱹᱜᱤᱫ ᱫᱚ ᱟᱵᱚ ᱫᱚ ᱟᱵᱚ ᱟᱹᱛᱩ ᱨᱮᱫᱚ ᱱᱚᱝᱠᱟ ᱢᱚᱬᱮ ᱮᱸ ᱦᱚᱲ ᱫᱟᱭᱤᱛᱛᱚ ᱨᱮᱵᱚ ᱫᱚᱦᱚ ᱠᱟᱠᱚ ᱜᱮᱭᱟ ᱦᱮᱸ᱾ ᱛᱟᱨᱯᱚᱨᱮ ᱛᱚᱠᱷᱚᱱ ᱟᱵᱚ ᱫᱚ ᱯᱟᱹᱦᱤᱞ ᱠᱷᱚᱱ ᱜᱮ ᱟᱵᱚ ᱫᱚ ᱦᱟᱸᱜ ᱡᱟᱦᱟᱱᱟᱜ ᱫᱩᱜ ᱵᱤᱯᱚᱫᱽ ᱨᱮᱫᱚ ᱦᱟᱸᱜ ᱟᱫᱚ ᱛᱷᱟᱱᱟ ᱯᱩᱞᱤᱥ ᱫᱚ ᱦᱟᱸᱜ ᱵᱟᱵᱚ ᱪᱟᱞᱟᱜ ᱛᱟᱦᱮᱸᱜᱼᱟ᱾ ᱡᱟ ᱦᱩᱭᱩᱜᱼᱟ ᱟᱹᱛᱩ ᱨᱮᱜᱮ ᱵᱚ ᱢᱤᱴ ᱢᱟᱴ ᱛᱟᱦᱮᱸᱜ ᱟᱵᱚ᱾ ᱛᱚ ᱚᱱᱠᱟ ᱜᱮ ᱱᱮᱛᱟᱨ ᱪᱮᱜ ᱪᱤᱠᱟᱹᱣ ᱠᱟᱱᱟ ᱱᱮᱛᱟᱨ ᱢᱚᱬᱮ ᱦᱚᱲ ᱮᱢᱚᱱ ᱠᱚ ᱠᱟᱹᱢᱤ ᱠᱟᱱᱟ ᱢᱟᱱᱮ ᱠᱤᱪᱷᱩ ᱠᱤᱪᱷᱩ ᱜᱷᱚᱴᱱᱟ ᱠᱚᱨᱮ ᱧᱮᱞ ᱵᱤᱱ ᱥᱮ ᱮᱸ ᱢᱚᱬᱮ ᱦᱚᱲ ᱠᱤᱱᱛᱩ ᱢᱥᱱᱮ ᱩᱱᱠᱩ ᱠᱤᱱᱛᱩ ᱥᱚᱴᱷᱤᱠ ᱢᱤᱢᱟᱝᱥᱟ ᱫᱚ ᱵᱟᱠᱚ ᱮᱢ ᱜᱮᱭᱟ ᱠᱚ ᱴᱷᱤᱠ ᱟᱪᱷᱮ᱾ ᱢᱟᱱᱮ ᱩᱱᱠᱩ ᱫᱚ ᱵᱟᱠᱚ ᱧᱮᱞ ᱜᱮᱭᱟ ᱡᱮ ᱪᱮᱫ ᱞᱮᱠᱟ ᱠᱟᱛᱮᱜ ᱪᱤᱠᱟᱹ ᱞᱮᱠᱷᱟᱱ ᱡᱮ ᱱᱚᱣᱟ ᱥᱚᱢᱚᱥᱥᱟ ᱴᱟᱜ ᱥᱚᱢᱟᱫᱷᱟᱱᱚᱜᱼᱟ ᱚᱱᱠᱟ ᱫᱚ ᱵᱟᱠᱚ ᱤᱡᱤᱭᱟ᱾ ᱱᱩᱠᱩ ᱢᱟᱱᱮ ᱟᱠᱚ ᱚᱠᱟᱴᱟᱜ ᱠᱚ ᱞᱟᱹᱭᱟ ᱵᱷᱩᱞ ᱦᱩᱭᱮᱱ ᱴᱷᱤᱠ ᱦᱩᱭᱮᱱ᱾ ᱟᱠᱚ ᱚᱱᱟ ᱦᱚᱪᱪᱷᱮ ᱟᱵᱚ ᱪᱮᱛᱟᱱ ᱨᱮᱠᱚ ᱚᱛ ᱪᱟᱯᱟᱣ ᱜᱤᱭᱟ ᱟᱨᱠᱤ ᱟᱨ ᱚᱱᱟ ᱫᱚ ᱴᱷᱤᱠ ᱦᱩᱭᱮᱱ ᱦᱩᱭᱮᱱ ᱟᱵᱚ ᱫᱚ ᱦᱟᱸᱜ ᱯᱟᱹᱨᱥᱤ ᱦᱤᱥᱟᱹᱵ ᱛᱮ ᱟᱵᱚ ᱫᱚ ᱦᱟᱸᱜ ᱚᱱᱟ ᱫᱚ ᱢᱟᱱᱟᱣ ᱵᱟᱛᱟᱣ ᱦᱩᱭ ᱟᱵᱚᱱ ᱜᱮᱭᱟ ᱦᱟᱸᱜ ᱛᱟᱨᱯᱚᱨ ᱦᱚᱜ-ᱚᱭ ᱡᱟᱦᱟᱱᱟᱜ ᱡᱚᱠᱷᱚᱱ ᱡᱟᱦᱟᱱᱟᱜ ᱠᱚ ᱦᱩᱭᱩᱜ ᱜᱤᱭᱟ ᱡᱟᱦᱟᱱᱟᱜ ᱚᱱᱠᱟ ᱮᱴᱠᱮᱴᱚᱬᱮ ᱚᱲᱟᱜ ᱠᱚᱨᱮ ᱩᱱᱠᱩ ᱫᱚ ᱦᱚᱪᱪᱮ ᱵᱷᱟᱜᱤ ᱢᱟᱱᱮ ᱚᱱᱠᱟ ᱵᱷᱟᱜᱤ ᱮᱰᱵᱷᱟᱭᱤᱥ ᱵᱟᱝ ᱮᱢ ᱠᱟᱛᱮ ᱩᱱᱠᱩ ᱫᱚᱠᱚ ᱢᱟᱱᱮ ᱚᱱᱠᱟ ᱟᱹᱰᱤ ᱜᱟᱱ ᱦᱩᱭ ᱠᱟᱱᱟ ᱥᱮ ᱚᱱᱠᱟ ᱠᱚ ᱫᱟᱵᱤ ᱟᱠᱚᱣᱟ ᱡᱮ ᱟᱵᱮ ᱱᱩᱝᱠᱟᱭ ᱯᱮ ᱟᱨ ᱵᱟᱠᱷᱟᱱ ᱟᱯᱮ ᱱᱤᱱᱟᱹᱜ ᱴᱟᱠᱟ ᱮᱢ ᱦᱩᱭᱩᱜ ᱛᱟᱯᱮᱭᱟ ᱠᱤᱢᱵᱟ ᱦᱚᱭᱛᱳ ᱱᱚᱜ ᱦᱮᱸ ᱟᱵᱚ ᱢᱟᱵᱩ ᱧᱮᱞ ᱟᱠᱟᱫᱟ ᱟᱵᱚᱣᱟᱜ ᱥᱟᱱᱛᱟᱲ ᱥᱚᱢᱟᱡ ᱨᱮ ᱵᱤᱥᱤ ᱵᱤᱥᱥᱟᱹᱥ ᱦᱮᱱᱚᱜ-ᱟ ᱰᱟᱹᱱ ᱵᱷᱩᱛ ᱡᱩᱜᱤᱱ ᱦᱚᱸ-ᱚᱱᱟ ᱠᱚᱨᱮ ᱵᱤᱥᱤ ᱠᱚ ᱯᱟᱹᱛᱭᱟᱹᱣᱟᱜ ᱜᱮᱭᱟ ᱴᱷᱤᱠ ᱟᱪᱷᱮ ᱛᱟᱨᱯᱚᱨ ᱱᱚᱜ-ᱚᱭ ᱡᱟᱦᱱᱟᱜ ᱠᱚᱨᱮ ᱦᱩᱭ ᱞᱮᱱᱠᱷᱟᱱ ᱱᱚᱜᱚᱭ ᱡᱮ ᱨᱩᱢ ᱰᱟᱠ ᱠᱟᱣ ᱠᱚ ᱦᱩᱭᱩᱜ ᱜᱮᱭᱟ ᱥᱮ ᱨᱩᱢ ᱰᱟᱠᱟᱣ ᱠᱚᱨᱮ ᱱᱚᱜᱼᱚᱭ ᱟᱹᱰᱤ ᱠᱤᱪᱷᱩ ᱡᱟᱦᱱᱟᱜ ᱦᱚᱲ ᱚᱲᱟᱜ ᱠᱚᱨᱮ ᱠᱚ ᱨᱩᱣᱟᱹ ᱮᱴᱠᱮᱴᱚᱬᱮ ᱞᱮᱱᱠᱷᱟᱱ ᱠᱚ ᱞᱟᱹᱭᱟᱠᱚ ᱥᱮ ᱥᱩᱱᱩᱢ ᱠᱚ ᱛᱟᱨᱯᱚᱨ ᱚᱡᱷᱟ ᱯᱟᱛᱤ ᱠᱚᱞᱮ ᱧᱮᱞ ᱦᱚᱪᱚᱭᱟ ᱟᱫᱚ ᱩᱱ ᱥᱚᱢᱚᱭ ᱪᱤᱠᱟᱹᱜᱼᱟ ᱟᱹᱰᱤ ᱦᱚᱲ ᱱᱚᱜᱼᱚ ᱱᱚᱝᱠ ᱜᱮ ᱚᱡᱷᱟ ᱴᱷᱮᱱ ᱠᱚ ᱪᱟᱞᱟᱜ ᱜᱮᱭᱟ ᱠᱚ ᱚᱡᱷᱟ ᱴᱷᱮᱱ ᱪᱟᱞᱟᱣ ᱠᱟᱛᱮ ᱱᱚᱜᱼᱚᱭ ᱱᱚᱝᱠᱟ ᱜᱮ ᱨᱩᱢ ᱰᱟᱠᱟᱣ ᱦᱚᱪᱚᱭᱟ ᱠᱚ ᱟᱨ ᱱᱩᱠᱩ ᱢᱟᱱᱮ ᱠᱷᱟᱹᱯᱟᱹᱨᱤ ᱵᱮᱱᱟᱣ ᱨᱮᱱᱟᱜ ᱱᱚᱜᱼᱚᱭ ᱚᱡᱷᱟ ᱛᱟᱯᱚᱨᱮ ᱱᱚᱜᱼᱚᱭ ᱰᱟᱹᱱ ᱵᱷᱩᱛ ᱱᱚᱣᱟ ᱠᱚᱨᱮᱱᱟᱜ ᱫᱚ ᱢᱟᱱᱮ ᱚᱱᱟ ᱠᱷᱟᱹᱯᱟᱹᱨᱤ ᱢᱟᱱᱮ ᱥᱨᱤᱥᱴᱤ ᱨᱮᱱᱟᱜ ᱫᱚ ᱢᱮᱱ ᱠᱟᱱᱰᱟᱨᱤ ᱫᱚ ᱠᱚ ᱦᱩᱭᱩᱜ ᱠᱟᱱᱟ ᱩᱱᱠᱩ ᱚᱡᱷᱟ ᱜᱮ ᱟᱞᱤᱧ ᱡᱟᱦᱟᱸᱞᱤᱧ ᱢᱚᱱᱮ ᱠᱚᱣᱟ ᱟᱨᱠᱤ ᱢᱟᱱᱮ ᱮᱠ ᱛᱚ ᱱᱩᱠᱩ ᱦᱚᱪᱪᱷᱮ ᱢᱟᱱᱮ ᱱᱚᱣᱟ ᱫᱚ ᱱᱩᱠᱩ ᱵᱤᱡᱱᱮᱥ ᱠᱚ ᱠᱷᱩᱞᱟᱹᱣ ᱟᱠᱟᱜ-ᱟ ᱮᱠ ᱛᱚ ᱢᱟᱱᱮ ᱵᱷᱚᱫᱨ ᱵᱷᱟᱵ ᱡᱟᱦᱟᱸ ᱵᱤᱡᱱᱮᱥ ᱟᱨᱠᱤ ᱢᱟᱱᱮ ᱚᱱᱮ ᱚᱱᱠᱟ ᱠᱟᱛᱮᱜ ᱢᱟᱱᱮ ᱦᱚᱲ ᱮᱲᱮ ᱠᱟᱛᱮᱜ ᱯᱩᱭᱥᱟᱹ ᱠᱚ ᱦᱟᱛᱟᱣ ᱜᱮᱭᱟ ᱠᱚ ᱛᱟᱨᱯᱚᱨ ᱦᱚᱪᱪᱷᱮ ᱩᱱᱠᱩ ᱴᱷᱮᱱ ᱡᱚᱠᱷᱚᱱ ᱦᱚᱜ-ᱚᱭ ᱥᱩᱱᱩᱢ ᱧᱮᱧᱮᱞ ᱠᱚᱠᱚ ᱪᱟᱞᱟᱜᱼᱟ ᱩᱱᱠᱩ ᱢᱟᱱᱮ ᱢᱟᱱᱮ ᱱᱚᱨᱢᱟᱞᱤ ᱟᱵᱚ ᱱᱳᱣᱟ ᱥᱚᱢᱟᱡ ᱠᱚᱨᱮ ᱡᱟ ᱢᱟᱱᱮ ᱚᱱᱟ ᱫᱚ ᱠᱚᱢᱚᱱ ᱴᱷᱤᱠ ᱟᱪᱷᱮ ᱢᱟᱱᱮ ᱚᱱᱟ ᱠᱚᱫᱚ ᱜᱷᱚᱴᱟᱣ ᱤᱫᱤᱜ ᱜᱮᱭᱟ ᱢᱟᱹᱱᱢᱤ ᱡᱤᱭᱚᱱ ᱨᱮ ᱤᱱᱟᱹ ᱠᱚᱫᱚ ᱜᱷᱚᱴᱟᱜ ᱜᱮᱭᱟ ᱩᱱᱠᱩ ᱚᱱᱠᱟᱱ ᱚᱱᱠᱟᱱ ᱠᱟᱛᱷᱟ ᱜᱮ ᱦᱚᱲ ᱠᱚ ᱮᱢᱟ ᱠᱚᱣᱟ ᱟᱨ ᱩᱱᱠᱩ ᱦᱚᱲ ᱦᱚᱸ ᱚᱱᱠᱟ ᱜᱮᱠᱚ ᱯᱟᱹᱛᱭᱟᱹᱣ ᱟᱜ ᱜᱮᱭᱟ ᱠᱚ ᱟᱫᱚ ᱚᱱᱠᱟᱜ ᱜᱮ ᱦᱚᱭᱛᱳ ᱡᱟᱦᱟᱸᱭ ᱚᱡᱷᱟ ᱠᱚ ᱱᱚᱝᱠᱟ ᱜᱮ ᱞᱟᱹᱭᱟᱜ ᱢᱮᱭᱟᱭ ᱥᱩᱱᱩᱢ ᱠᱚ ᱧᱮᱞ ᱟᱛᱮ ᱡᱮ ᱟᱢᱟᱜ ᱚᱲᱟᱜ ᱨᱮᱱᱟᱜ ᱩᱛᱛᱚᱨ ᱥᱮᱫ ᱵᱟ ᱫᱚᱠᱠᱷᱤᱱ ᱥᱮᱫ ᱡᱟᱦᱟᱸᱭ ᱢᱮᱱᱟᱜ ᱟᱠᱟᱫᱮᱭᱟ ᱩᱱᱤ ᱟᱢᱮ ᱱᱚᱝᱠᱟᱭᱮᱜ ᱢᱮᱭᱟ ᱚᱛᱷᱚᱪᱚ ᱧᱮᱞ ᱵᱤᱱ ᱩᱱᱤ ᱦᱚᱲ ᱫᱚ ᱵᱟᱲᱟᱭ ᱦᱚᱸ ᱵᱟᱭ ᱵᱟᱲᱟᱭᱟ ᱡᱮ ᱟᱡ ᱧᱩᱛᱩᱢ ᱛᱮ ᱱᱩᱱᱟᱹᱜ ᱠᱤᱪᱷᱩ ᱦᱩᱭᱩᱜ ᱠᱟᱱᱟ ᱢᱮᱱᱛᱮ ᱱᱚᱣᱟ ᱦᱚᱸ ᱢᱤᱫᱴᱟᱝ ᱥᱨᱤᱥᱴᱤ ᱢᱟᱱᱮ ᱱᱚᱝᱠᱟ ᱠᱷᱟᱹᱯᱟᱹᱨᱤᱭᱟᱹ ᱠᱩ ᱥᱨᱤᱥᱴᱤ ᱨᱮᱱᱟᱜ ᱡᱟᱨ ᱯᱷᱚᱞᱮ ᱱᱚᱝᱠᱟ ᱧᱮᱞ ᱦᱩᱭ ᱟᱠᱟᱱᱟ ᱟᱹᱰᱤ ᱦᱚᱲ ᱧᱮᱞ ᱦᱩᱭ ᱟᱠᱟᱱᱟ ᱱᱚᱝᱠᱟ ᱰᱟᱹᱱ ᱡᱩᱜᱤᱱ ᱫᱳᱥ ᱠᱟᱛᱮᱫ ᱟᱛᱩ ᱠᱷᱚᱱ ᱠᱚᱠᱚ ᱪᱩᱰᱟᱹᱨ ᱮᱫ ᱠᱚᱣᱟ ᱛᱟᱨᱯᱚᱨ ᱟᱛᱩ ᱨᱮ ᱵᱟᱠᱚ ᱛᱟᱦᱮᱸ ᱦᱚᱪᱚᱭᱮᱫ ᱵᱟᱠᱚ ᱛᱟᱦᱮᱸ ᱦᱚᱪᱚᱭᱮᱫ ᱠᱚᱣᱟ ᱠᱚ ᱢᱟᱱᱮ ᱱᱩᱠᱩ ᱢᱚᱬᱮ ᱦᱚᱲ ᱮᱢᱚᱱ ᱵᱷᱟᱵ ᱛᱮᱦᱚᱸ ᱠᱚ ᱠᱟᱢᱤ ᱠᱟᱱᱟ ᱢᱟᱱᱮ ᱚᱱᱠᱟ ᱟᱵᱚ ᱥᱟᱫᱷᱟᱨᱚᱱ ᱦᱚᱲ ᱪᱮᱛᱟᱱ ᱨᱮᱜᱮ ᱢᱟᱱᱮ ᱟᱨᱠᱤ ᱱᱚᱝᱠᱟ ᱟᱛᱩ ᱚᱱᱠᱟ ᱡᱟᱦᱟᱸ ᱯᱩᱲᱥᱤ ᱠᱚ ᱢᱮᱱᱟᱜ ᱠᱟᱜ ᱵᱚᱱᱟ ᱪᱟᱯᱟᱣ ᱟᱵᱚᱱ ᱜᱮᱭᱟ ᱠᱚ ᱴᱷᱤᱠ ᱟᱪᱷᱮ ᱱᱚᱝᱠᱟ ᱡᱟᱦᱟᱱᱟᱜ ᱱᱚᱝᱠᱟ ᱵᱟᱝ ᱵᱤᱵᱮᱠ ᱵᱤᱵᱮᱪᱚᱱᱟ ᱵᱟᱝ ᱤᱭᱟᱹ ᱠᱟᱛᱮᱜ ᱜᱮ ᱡᱟᱨ ᱯᱷᱚᱞᱮ ᱟᱫᱚ ᱤᱱᱟᱹ ᱦᱚᱸ ᱢᱤᱫᱴᱟᱝ ᱦᱩᱭ ᱫᱟᱲᱮᱭᱟᱜᱼᱟ ᱚᱱᱠᱟ ᱠᱚᱱᱵᱷᱟᱨᱴ ᱨᱮᱱᱟᱜ ᱦᱮᱸ ᱟᱸᱡᱚᱢ ᱫᱟᱵᱤᱱ
ᱦᱚᱲ ᱠᱟᱴᱟ ᱠᱟᱴᱟ ᱞᱮᱱ ᱛᱟᱵᱮᱱᱟ
ᱚ ᱟᱪᱪᱷᱟ ᱱᱤᱭᱟᱹ ᱦᱚᱸ ᱢᱤᱫᱴᱟᱝ ᱠᱟᱨᱚᱱ ᱦᱩᱭ ᱫᱟᱲᱮᱭᱟᱜᱼᱟ ᱱᱚᱝᱠᱟ ᱮᱴᱟᱜ ᱡᱟᱛᱤ ᱨᱮᱱᱟᱜ ᱦᱩᱸ
ᱦᱳᱭ ᱛᱟᱯᱚᱨᱮ ᱡᱚᱛᱚ ᱟᱛᱩ ᱨᱮᱱ ᱫᱚ ᱢᱚᱬᱮ ᱦᱚᱲ ᱟᱹᱛᱩ ᱢᱚᱬᱮ ᱦᱚᱲ ᱚᱱᱠᱟ ᱞᱮᱠᱟ ᱚᱝ ᱵᱟᱝᱠᱚ ᱛᱟᱦᱮᱱ ᱜᱮᱭᱟ ᱦᱚᱠ ᱵᱟᱠᱚ ᱛᱟᱦᱮᱱ ᱜᱮᱭᱟ᱾ ᱢᱟᱱᱮ ᱛᱟᱨᱯᱚᱨ ᱡᱟᱨ ᱯᱷᱚᱞᱮ ᱚᱱᱠᱟ ᱵᱤᱪᱟᱹᱨ ᱠᱚ ᱢᱟᱱᱮ ᱥᱚᱴᱷᱤᱠ ᱥᱮᱫ ᱦᱳᱭᱳᱜ ᱜᱮᱭᱟ ᱾
ᱦᱩᱸ ᱦᱩ ᱸ
ᱦᱮᱸ ᱦᱩᱸ
ᱟᱨ ᱟᱨ ᱠᱤᱪᱷᱩ ᱠᱤᱪᱷᱩ ᱦᱚᱲ ᱫᱚ ᱦᱮᱸ ᱦᱮᱸ ᱟᱨ ᱠᱤᱪᱷᱩ ᱠᱤᱪᱷᱩ ᱦᱚᱲ ᱫᱚ ᱱᱚᱜᱚᱭ ᱰᱟᱹᱱ ᱡᱩᱜᱩᱱ ᱨᱮ ᱮᱛᱚ ᱯᱚᱨᱤᱢᱟᱱ ᱠᱚ ᱵᱤᱥᱟᱹᱥ ᱜᱮᱭᱟ ᱠᱚ ᱛᱟᱨᱯᱚᱨ ᱱᱩᱠᱩ ᱢᱟᱱᱮ ᱢᱟᱱᱮ ᱠᱷᱩᱵ ᱜᱮ ᱠᱷᱩᱵ ᱜᱮ ᱢᱟᱱᱮ ᱠᱷᱩᱵ ᱜᱮ ᱰᱟᱹᱱ ᱡᱩᱜᱤᱱ ᱠᱚᱠᱚ ᱯᱟᱹᱛᱭᱟᱹᱣᱟᱠᱚᱣᱟ ᱴᱷᱤᱠ ᱟᱪᱷᱮ ᱟᱫᱚ ᱢᱟᱱᱮ ᱩᱱᱠᱩᱣᱟᱜ ᱫᱷᱟᱨ ᱫᱷᱟᱨᱚᱱᱟ ᱦᱚᱭᱛᱳ ᱟᱨ ᱡᱮ ᱱᱚᱝᱠᱟ ᱨᱳᱜᱽ ᱟᱡᱟᱨ ᱦᱩᱭᱩᱜ ᱠᱟᱱ ᱛᱟᱞᱮᱭᱟ ᱟᱞᱮ ᱫᱚ ᱦᱳᱭᱛᱳ ᱱᱚᱝᱠᱟ ᱞᱮ ᱵᱚᱫᱚᱞ ᱞᱮᱱᱠᱷᱟᱱ ᱦᱚᱭᱛᱳ ᱵᱟ ᱟᱨ ᱦᱟᱱᱟ ᱮᱴᱟᱜ ᱢᱟᱱᱮ ᱫᱷᱚᱨᱢᱚ ᱱᱤᱭᱟᱹ ᱦᱚᱲ ᱮᱛᱚ ᱯᱚᱨᱤᱢᱟᱱ ᱛᱮᱠᱚ ᱞᱟᱹᱭᱟᱠᱚᱣᱟ ᱾ ᱟᱫᱚ ᱩᱱᱠᱩ ᱦᱚᱸ ᱚᱱ ᱚᱱᱟ ᱢᱤᱫᱴᱟᱝ ᱟᱥᱟᱛᱮ ᱡᱮ ᱵᱷᱟᱹᱜᱤ ᱯᱚᱨᱚᱵᱚᱨᱛᱤ ᱠᱷᱮᱛᱨᱮ ᱟᱞᱮᱨᱮᱱ ᱜᱤᱫᱽᱨᱟᱹ ᱠᱚ ᱵᱷᱟᱹᱜᱤ ᱠᱚ ᱛᱟᱦᱮᱱᱟ ᱥᱮ ᱟᱞᱮ ᱦᱚᱸ ᱠᱟᱹᱴᱤᱡ ᱱᱟᱯᱟᱭ ᱛᱮᱞᱮ ᱛᱟᱦᱮᱱᱟ ᱾ ᱱᱚᱜ ᱚᱱᱟ ᱠᱚ ᱩᱭᱦᱟᱹᱨ ᱪᱤᱱᱛᱟᱹ ᱠᱟᱛᱮᱫ ᱦᱚᱸ ᱚᱱᱠᱟ ᱠᱚᱱᱵᱷᱟᱨᱴᱮᱰᱚᱜ ᱠᱟᱱᱟ ᱠᱚ ᱾ ᱛᱚ ᱱᱚᱣᱟ ᱠᱚᱫᱚ ᱴᱷᱤᱠ ᱵᱟᱝ ᱠᱟᱱᱟ ᱾ ᱡᱮᱡᱟᱨ ᱵᱚᱸᱜᱟ ᱵᱩᱨᱩ ᱪᱮᱛᱟᱱ ᱨᱮᱜ ᱯᱟᱹᱛᱭᱟᱹᱣ ᱫᱚᱦᱚ ᱩᱪᱤᱛ ᱾ ᱡᱚᱛᱚ ᱦᱚᱲᱟᱜᱮ ᱵᱚᱸᱜᱟ ᱵᱩᱨᱩ ᱫᱚ ᱡᱚᱛᱚ ᱨᱚᱠᱚᱢ ᱢᱤᱫᱴᱮᱱ ᱜᱮᱭᱟ ᱮᱟᱨ ᱡᱮ ᱡᱟᱨ ᱡᱷᱚᱛᱚ ᱨᱚᱠᱚᱢ ᱮᱴᱟᱜ ᱨᱚᱠᱚᱢ ᱱᱤᱭᱚᱢ ᱱᱤᱭᱚᱢ ᱟᱛ ᱮᱴᱟᱜ ᱨᱚᱠᱚᱢ ᱧᱩᱛᱩᱢ ᱧᱩᱛᱩᱢ ᱛᱮ ᱩᱨᱩᱢ ᱠᱚ ᱜᱮᱭᱟ ᱾ ᱚᱱᱠᱟᱜᱮ, ᱟᱥᱚᱞᱮ ᱱᱤᱛᱚᱜ ᱢᱚᱬᱮ ᱦᱚᱲ ᱮᱢᱚᱱ ᱟᱠᱟᱱᱟ ᱢᱟᱱᱮ ᱴᱷᱤᱠ ᱢᱚᱛᱚ ᱵᱟᱠᱚ ᱠᱟᱹᱢᱤᱭᱮᱜᱼᱟ᱾
ᱢᱮ ᱡᱚᱛᱚ ᱾ ᱢᱟᱱᱮ ᱚᱱᱠᱟ ᱞᱮᱠᱟ ᱛᱟᱯᱚᱨᱮ ᱞᱟᱦᱟ ᱡᱟᱦᱟᱸᱭ ᱦᱟᱲᱟᱢ ᱢᱮᱱᱟᱜ ᱟᱠᱟᱫ ᱠᱚᱣᱟ ᱚᱱᱠᱟ ᱞᱮᱠᱟ ᱩᱱᱠᱩ ᱫᱚ ᱵᱟᱝᱠᱚ ᱥᱮᱪᱮᱫ ᱵᱟᱠᱚ ᱥᱮᱪᱮᱫ ᱵᱟᱹᱱᱩᱜᱼᱟ, ᱥᱮ ᱡᱟᱨ ᱯᱷᱚᱞᱮ ᱱᱚᱣᱟ ᱠᱚ ᱦᱩᱭ ᱫᱟᱲᱮᱭᱟᱜ ᱠᱟᱱᱟ᱾ ᱛᱟᱯᱚᱨᱮ ᱡᱟᱦᱟᱸ ᱰᱟᱹᱱ ᱵᱮᱱ ᱞᱟᱹᱭ ᱠᱮᱫᱟ ᱩᱱᱠᱩ ᱟᱨᱚ ᱜᱮᱠᱚ ᱦᱩᱸ ᱾
ᱦᱮᱸ ᱞᱟᱹᱭ ᱟᱠᱚ ᱥᱮ ᱡᱚᱨ ᱡᱩᱨᱩ ᱩᱢ ᱡᱟᱨ ᱢᱟᱱᱮ ᱚᱠᱚᱭ ᱜᱮ ᱢᱟᱱᱮ ᱡᱳᱨᱮ ᱮ ᱫᱮᱠᱷᱟᱣ ᱫᱟᱲᱮᱭᱟᱜ ᱠᱟᱱᱟ ᱚᱠᱚᱭ ᱪᱮᱛᱟᱱ ᱨᱮ ᱴᱷᱤᱠ ᱟᱪᱷᱮ ᱱᱚ ᱱᱚᱝᱠᱟ ᱾ ᱡᱳᱨᱡᱟᱨ ᱡᱩᱞᱩᱢ ᱛᱟᱨᱚ ᱚᱱᱮ ᱚᱱᱠᱟ ᱦᱩᱭᱩᱜ ᱠᱟᱱᱟ ᱢᱟᱱᱮ ᱟᱢ ᱫᱚ ᱵᱟᱢ ᱵᱟᱛᱟᱣ ᱨᱮᱦᱚᱸ ᱟᱢ ᱫᱚ ᱵᱟᱛᱟᱣ ᱦᱩᱭᱩᱜ ᱛᱟᱢᱟ ᱡᱮᱦᱮᱛᱩ ᱱᱩᱭ ᱫᱚ ᱟᱛᱳ ᱨᱤᱱᱤᱡ ᱢᱟᱨᱟᱝ ᱦᱚᱲ ᱠᱟᱱᱟᱭ ᱜᱟᱲᱭᱟᱱ ᱠᱟᱱᱟᱭ ᱚᱱᱟ ᱦᱤᱥᱟᱹᱵ ᱠᱤᱱᱛᱩ ᱚᱱᱟ ᱠᱚᱫᱚ ᱴᱷᱤᱠ ᱵᱟᱝ ᱠᱟᱱᱟ ᱥᱮ, ᱟᱹᱰᱤ ᱦᱚᱲ ᱦᱚᱸᱜᱼᱚ ᱱᱚᱝᱠᱟ ᱢᱟᱱᱥᱤᱠ, ᱥᱟᱱᱛᱤ ᱢᱟᱱᱮ ᱠᱷᱟᱹᱛᱤᱨ ᱦᱚᱸ ᱚᱱᱠᱟ ᱠᱚ ᱠᱚᱱᱵᱷᱟᱨᱴᱮᱴᱚᱜ ᱜᱮᱭᱟ ᱠᱚ ᱾ ᱛᱟᱨᱯᱚᱨᱮ ᱟᱹᱰᱤ ᱦᱚᱲ ᱱᱚᱝᱠᱟ ᱟᱵᱚ ᱥᱚᱢᱟᱡ ᱨᱮ ᱱᱚᱝᱠᱟ ᱥᱚᱢᱢᱟᱱ ᱠᱚ ᱵᱟᱠᱚ ᱧᱟᱢ ᱜᱮᱭᱟ ᱱᱚᱜᱼᱱᱚᱝᱠᱟ᱾ ᱟᱵᱚ ᱢᱟᱛᱚ ᱚᱱᱮ ᱚᱱᱠᱟᱜᱮ ᱦᱤᱥᱟᱹ ᱦᱤᱯᱤᱥᱟᱹᱴᱟᱜ ᱡᱤᱱᱤᱥᱴᱟᱜ ᱵᱮᱥᱤ ᱢᱮᱱᱟᱜ ᱟᱠᱟ ᱟᱜ ᱛᱟᱵᱚᱣᱟ ᱾ ᱛᱟᱨᱯᱚᱨ ᱱᱚᱜᱼᱚᱭ ᱡᱮᱠᱳᱱᱳ ᱠᱟᱹᱢᱤ ᱠᱟᱡᱽ ᱨᱮ ᱢᱚᱬᱮ ᱦᱚᱲ ᱫᱚ ᱛᱤᱸᱜᱩ ᱱᱟᱠᱚ ᱢᱚᱬᱮ ᱦᱚᱲ ᱫᱚ ᱪᱮᱫ ᱞᱟᱹᱜᱤᱫ ᱠᱚ ᱛᱤᱸᱜᱩ ᱠᱟᱠᱚᱣᱟ? ᱟᱵᱚ ᱟᱛᱩᱨᱮᱱ ᱦᱚᱲᱟᱜ ᱡᱟᱦᱱᱟᱜ ᱫᱩᱠ ᱵᱤᱯᱚᱫ ᱨᱮ ᱡᱟᱦᱟᱱᱟᱜ ᱠᱚᱠᱚ ᱥᱟᱞᱟ ᱜᱚᱴᱟ ᱠᱟᱜ ᱛᱟᱵᱚᱱᱟ ᱾ ᱠᱤᱢᱵᱟ ᱠᱟᱹᱢᱤ ᱦᱚᱨᱟ ᱠᱚᱦᱚᱸ ᱛᱚᱨᱟᱣ ᱠᱟᱫ ᱛᱟᱵᱮᱱᱟ ᱚᱱᱟ ᱠᱷᱟᱹᱛᱤᱨ ᱜᱮ ᱠᱤᱱᱛᱩ ᱩᱱᱠᱩ ᱡᱟᱦᱱᱟᱜ ᱧᱮᱞ ᱟᱠᱟᱫ ᱠᱚᱣᱟᱵᱤᱱ ᱥᱮ ᱵᱟᱝ ᱼᱟ ᱟᱯᱮ ᱚᱱᱟ ᱠᱚᱨᱮ ᱚᱱᱠᱟ ᱦᱩᱭᱩᱜ ᱜᱮᱭᱟ ᱥᱮ ᱵᱟᱝᱟ? ᱡᱟᱦᱱᱟᱜ ᱵᱟᱯᱞᱟ ᱵᱷᱟᱸᱰᱟᱱ ᱠᱚᱨᱮ ᱞᱟᱹᱭ ᱟᱠᱚ ᱢᱮ ᱩᱱᱠᱩ ᱟᱠᱚ ᱱᱤᱜᱚᱨᱚ ᱚᱡᱤᱭᱟᱹ ᱠᱚ ᱦᱤᱡᱩᱜᱼᱟ ᱾ ᱵᱟᱲᱟᱭᱟᱭ ᱩᱱᱠᱩ ᱚᱲᱟᱜ ᱨᱮ ᱠᱟᱹᱢᱤ ᱦᱩᱭᱩᱜ ᱠᱟᱱᱟ ᱛᱟᱣ ᱤᱧᱟᱹᱜ ᱴᱟᱭᱤᱢ ᱦᱩᱭ ᱞᱮᱱᱠᱷᱟᱱ ᱤᱧᱤᱧ ᱪᱟᱞᱟᱜᱼᱟ ᱾ ᱵᱟᱝ ᱦᱩᱭ ᱟᱠᱟᱱ ᱛᱤᱧᱟᱹ ᱤᱧ ᱫᱚ ᱵᱟᱹᱧ ᱪᱟᱞᱟᱜᱼᱟ, ᱟᱢᱟᱜ ᱚᱲᱟᱜ ᱨᱮ ᱦᱟᱡᱟᱨ ᱠᱟᱹᱢᱤ ᱦᱩᱭ ᱫᱟᱲᱮᱭᱟᱜᱼᱟ ᱾ ᱱᱚᱜᱼ ᱱᱚᱝᱠᱟ ᱧᱮᱞᱚᱜᱚᱜ ᱠᱟᱱᱟ ᱟᱹᱰᱤ ᱡᱟᱭᱜᱟ ᱦᱚᱜᱼᱚ ᱱᱚᱝᱠᱟᱱ ᱦᱚᱲ ᱠᱷᱟᱛᱤᱨ ᱟᱵᱚ ᱥᱚᱢᱟᱡᱽ ᱨᱮ ᱱᱚᱜᱼᱚ ᱱᱚᱝᱠᱟᱱ ᱦᱚᱲ ᱛᱤᱱᱟᱹᱜ ᱫᱤᱱ ᱠᱚ ᱛᱟᱦᱮᱱᱟ ᱛᱚᱛᱚ ᱫᱤᱱ ᱟᱵᱚ ᱫᱚ ᱵᱟᱵᱚ ᱞᱟᱦᱟ ᱫᱟᱲᱮᱭᱟᱜᱼᱟ ᱴᱷᱤᱠ ᱟᱪᱷᱮ, ᱟᱵᱚ ᱢᱟ ᱱᱚᱨᱢᱟᱞᱤ ᱟᱵᱚ ᱥᱟᱱᱛᱟᱲ ᱥᱚᱢᱟᱡᱽ ᱫᱚ ᱪᱮᱫ ᱟᱵᱚ ᱢᱚᱬᱮ ᱦᱚᱲ ᱚᱠᱟᱥᱮᱫ ᱠᱚ ᱤᱫᱤ ᱵᱚᱱᱟ ᱟᱵᱚ ᱫᱚ ᱚᱱᱛᱮ ᱜᱮᱵᱚ ᱪᱟᱞᱟᱜᱼᱟ, ᱢᱚᱬᱮ ᱦᱚᱲ ᱵᱤᱨᱩᱫ ᱢᱟᱱᱮ ᱢᱚᱬᱮ ᱦᱚᱲ ᱵᱟᱭᱨᱮ ᱨᱮ ᱡᱟᱦᱱᱟᱜ ᱮᱢ ᱠᱚᱨᱟᱣ ᱞᱮᱠᱷᱟᱱ ᱜᱮ ᱞᱟᱹᱭ ᱟᱠᱚ ᱟᱢ ᱫᱚ ᱟᱛᱩ ᱠᱷᱚᱱ ᱞᱮ ᱵᱷᱮᱜᱟᱨ ᱢᱮᱭᱟ, ᱦᱮᱱ ᱢᱮᱭᱟᱞᱮ ᱛᱮᱱ ᱢᱮᱭᱟᱞᱮ ᱟᱢᱟᱜ ᱡᱟᱦᱟᱱᱟᱜ ᱠᱟᱹᱢᱤ ᱠᱚᱨᱮ ᱵᱟᱞᱮ ᱥᱩᱨᱩᱜᱼᱟ ᱾
ᱦᱳᱭ ᱦᱳᱭ ᱾ ᱟᱵᱚ ᱱᱚᱣᱟ
ᱦᱟᱱᱠᱟ ᱵᱚᱛᱚᱨᱮ ᱫᱮᱠᱷᱟᱣᱟᱫ ᱢᱮᱭᱟ ᱾
ᱦᱮᱸ ᱩᱱᱠᱩ ᱢᱟᱱᱮ ᱟᱵᱩᱣᱟᱜ ᱥᱟᱱᱛᱟᱲ ᱥᱚᱢᱟᱡᱽ ᱞᱟᱦᱟ ᱤᱫᱤ ᱨᱮ ᱩᱱᱠᱩ ᱜᱮ ᱢᱟᱱᱮ ᱢᱟᱱᱮ ᱱᱟᱯᱟᱭ ᱛᱟᱦᱮᱸ ᱩᱪᱤᱛ ᱠᱟᱱ ᱛᱟᱠᱚᱣᱟ ᱪᱮᱫ ᱵᱟᱝ ᱪᱮᱫ ᱵᱟᱝ ᱟᱠᱚ ᱢᱟᱱᱮ ᱢᱤᱫ ᱠᱟᱛᱷᱟ ᱛᱮᱧ ᱞᱟᱹᱭᱟ ᱟᱠᱚ ᱥᱮᱪᱮᱫ ᱞᱟᱹᱠᱛᱤ ᱠᱟᱱᱟ ᱱᱤᱛᱚᱜ ᱞᱟᱦᱟᱛᱮ ᱡᱟᱦᱟᱸᱭ ᱠᱚ ᱢᱮᱱᱟᱜ ᱟᱠᱟᱫ
ᱦᱮᱸ ᱦᱮᱸ ᱦᱮᱸ ᱾
ᱱᱤᱛᱚᱜ ᱡᱟᱦᱟᱭ ᱠᱚ
ᱮᱠᱫᱚᱢ ᱩᱱᱠᱩ ᱫᱚ ᱟᱨ, ᱦᱮᱸ ᱦᱮᱸ ᱩᱱᱠᱩ ᱫᱚ ᱚᱪᱚᱜ ᱫᱚᱨᱠᱟᱨ ᱾ ᱦᱮᱸ, ᱟᱨᱚ ᱪᱮᱫ ᱢᱮᱱᱟᱜ ᱟᱠᱟᱫᱟ ᱟᱵᱚᱣᱟᱜ ᱫᱚ ᱚᱠᱚᱭᱮᱢ ᱚᱠᱚᱭᱮᱢ ᱢᱚᱬᱮ ᱦᱚᱲᱟᱜ ᱫᱟᱭᱤᱛᱛᱚ ᱨᱮ ᱢᱮᱱᱟᱜ ᱟᱠᱟᱫ ᱠᱚᱣᱟ, ᱩᱱᱠᱩ ᱠᱚ ᱩᱱᱠᱩ ᱠᱚ ᱦᱚᱭᱛᱳ ᱠᱚ ᱚᱱᱠᱟ ᱠᱚ ᱵᱚᱭᱚᱥ ᱮᱱᱟ ᱠᱚ ᱵᱟᱠᱚ ᱠᱟᱹᱢᱤ ᱫᱟᱲᱮᱜ ᱠᱟᱱᱟ ᱮᱵᱟᱨ ᱩᱱᱠᱩ ᱨᱮᱱ ᱦᱚᱯᱚᱱ ᱦᱚᱯᱚᱱ ᱠᱚᱠᱚ ᱛᱤᱸᱜᱩ ᱠᱚᱣᱟ ᱱᱚᱣᱟ ᱡᱤᱱᱤᱥᱴᱟᱜ ᱫᱚ ᱠᱚ ᱵᱟᱝ ᱴᱷᱤᱠᱟ ᱾ ᱢᱟᱱᱮ ᱱᱚᱣᱟ ᱫᱚ ᱢᱟᱱᱮ ᱪᱮᱫ ᱵᱤᱥᱤᱥ ᱛᱮ ᱱᱚᱝᱠᱟ ᱠᱚ ᱱᱤᱭᱚᱢ ᱠᱟᱫᱟ ᱡᱮ ᱢᱟᱡᱷᱤ ᱣᱤᱡ ᱜᱤᱫᱽᱨᱟᱹ ᱫᱚ ᱢᱟᱹᱡᱷᱤ ᱜᱮ ᱵᱮᱱᱟᱜ ᱟᱭ, ᱱᱟᱭᱠᱮ ᱤᱡ ᱜᱤᱫᱽᱨᱟᱹ ᱫᱚ ᱱᱟᱭᱠᱮ ᱜᱮ ᱵᱮᱱᱟᱜᱼᱟᱭ, ᱜᱚᱰᱮᱛ ᱤᱡ ᱜᱤᱫᱽᱨᱟᱹ ᱫᱚ ᱜᱚᱰᱮᱛ ᱜᱮ ᱵᱮᱱᱟᱜᱼᱟ ᱾ ᱱᱚᱣᱟ ᱠᱚᱫᱚ ᱪᱮᱫᱟᱜ?
ᱵᱟ ᱵᱟ ᱵᱟ ᱾ ᱵᱟᱝ ᱜᱮ ᱜᱟᱛᱮ ᱠᱚᱫᱚ ᱦᱚᱳᱭᱛᱳ ᱡᱷᱚᱜᱲᱟ ᱪᱟᱹᱞᱩ ᱵᱟᱝ ᱪᱟᱹᱞᱩ ᱨᱮᱱᱟᱜ ᱵᱮᱯᱟᱨ ᱦᱮᱱᱟᱜ ᱠᱟᱫᱟ ᱾
ᱦᱩᱸ ᱦᱩᱸ ᱾
ᱟᱵᱚ ᱫᱚ ᱚᱱᱠᱟ ᱛᱚ ᱱᱚᱣᱟ ᱨᱮᱱᱟᱜ ᱵᱟᱵᱚᱱ ᱵᱟᱲᱟᱭᱟ ᱛᱚ ᱢᱟᱱᱮ ᱪᱮᱫ ᱞᱮᱠᱟᱱᱟ ᱵᱟᱝ ᱠᱟᱱᱟ, ᱟᱫᱚ ᱟᱫᱚ ᱟᱵᱚ ᱫᱚ ᱡᱟ ᱠᱚ ᱞᱟᱹᱭ ᱟᱵᱚᱱᱟ ᱚᱱᱟ ᱛᱮᱜᱮᱵᱚᱱ ᱤᱭᱟᱹ ᱠᱟᱜ-ᱟ ᱥᱮ ᱡᱮᱦᱮᱛᱩ ᱟᱵᱚ ᱫᱚ ᱚᱱᱠᱟ ᱞᱮᱠᱟ ᱫᱚ ᱵᱟᱵᱚᱱ ᱵᱟᱲᱟᱭ ᱠᱟᱱ ᱛᱟᱦᱮᱸᱱᱟ ᱞᱟᱦᱟ
ᱦᱩᱸ ᱦᱩᱸ, ᱛᱟᱨᱯ ᱱᱚᱜᱼᱚᱭ ᱱᱤᱛᱚᱜ ᱞᱤᱧ ᱧᱮᱞ ᱟᱠᱟᱫᱟ ᱱᱚᱜᱼᱚᱭ ᱱᱚᱜ-ᱚᱭ ᱜᱤᱫᱽᱨᱟᱹ ᱜᱮᱠᱚ ᱚᱞᱚᱜ ᱯᱟᱲᱦᱟᱜ ᱠᱟᱱᱟ ᱦᱮᱸ ᱾
ᱦᱩᱸ ᱾
ᱜᱤᱫᱽᱨᱟᱹ ᱠᱚ ᱚᱞᱚᱜ ᱯᱟᱲᱦᱟᱜ ᱠᱟᱱᱟ ᱠᱟᱹᱴᱤᱡ ᱠᱚ ᱢᱟ ᱦᱟᱨᱟ ᱵᱩᱨᱩ ᱞᱮᱱᱠᱷᱟᱱ ᱜᱮ ᱞᱟᱹᱭᱟ ᱠᱚ ᱡᱟᱶᱟᱭ ᱠᱚᱣᱟ ᱵᱚ ᱢᱟᱱᱮ ᱯᱟᱥᱟᱯᱟᱥᱤ ᱠᱷᱚᱱ ᱱᱩᱠᱩ ᱫᱚ ᱱᱚᱣᱟ ᱨᱮᱱᱟᱜ ᱫᱚ ᱵᱟᱠᱚ ᱩᱛᱥᱟᱦᱚ ᱵᱟᱠᱚ ᱮᱢᱟ ᱠᱚᱣᱟ ᱡᱮ ᱜᱤᱫᱽᱨᱟᱹ ᱵᱚᱱ ᱯᱟᱲᱦᱟᱣ ᱠᱚᱛᱟ ᱵᱚᱱᱟ ᱾ ᱛᱟᱨᱯᱚᱨ ᱟᱵᱚ ᱥᱚᱢᱟᱡᱽ ᱟᱹᱰᱤ ᱴᱟᱜ ᱜᱮ ᱛᱟᱭᱚᱢ ᱜᱮᱭᱟ ᱪᱤᱠᱟᱹ ᱛᱮ ᱞᱟᱦᱟᱜ ᱟᱵᱚ ᱚᱱᱟ ᱠᱚᱫᱚ ᱵᱟᱠᱚ ᱪᱤᱱᱛᱟᱹᱭᱟ ᱾ ᱡᱟᱦᱟᱭ ᱠᱚ ᱧᱮᱞᱮ ᱠᱟᱱᱟ ᱡᱮ ᱯᱟᱲᱦᱟᱜ ᱠᱟᱱᱟᱭ ᱜᱤᱫᱽᱨᱟᱹ ᱟᱫᱚ ᱠᱚ ᱞᱟᱹᱭᱟ ᱢᱟᱨᱟᱝ ᱠᱟᱱᱟ ᱛᱤᱥ ᱪᱚᱢ ᱡᱟᱶᱟᱭᱮᱭᱟ ᱵᱩᱲᱦᱤ ᱪᱟᱵᱟᱭᱱᱟᱭ ᱵᱟᱠᱚ ᱤᱫᱤ ᱠᱚᱣᱟ ᱦᱟᱱᱠᱟᱣᱟ ᱠᱚᱣᱟ ᱠᱚ ᱾ ᱛᱟᱨᱯᱚᱨ ᱱᱩᱠᱩ ᱜᱤᱫᱽᱨᱟᱹ ᱠᱚ ᱡᱮ ᱵᱮ ᱵᱟᱹᱲᱤᱡ ᱠᱚ ᱠᱟᱹᱢᱤ ᱠᱟᱱᱟ ᱦᱚᱸᱜᱼᱚᱭ ᱠᱟᱹᱴᱤᱡ ᱠᱟᱹᱴᱤᱡ ᱨᱮᱜᱮ ᱠᱚ ᱵᱟᱯᱞᱟᱜ ᱠᱟᱱᱟ ᱴᱷᱤᱠ ᱟᱪᱷᱮ ᱱᱚᱣᱟ ᱠᱚᱫᱚ ᱥᱚᱢᱚᱨᱛᱷᱚᱱ ᱫᱚ ᱩᱪᱤᱛ ᱵᱟᱝ ᱠᱟᱱᱟ ᱾ ᱟᱹᱰᱤ ᱡᱟᱭᱜᱟ ᱨᱮ ᱜᱤᱫ ᱜᱤᱫᱽᱨᱟᱹ ᱫᱚ ᱱᱩᱠᱩ ᱵᱟᱠᱚ ᱵᱩᱡᱷᱟᱹᱣ ᱟᱠᱟᱫ ᱛᱮᱜᱮ ᱠᱚ ᱵᱷᱩᱞᱮᱫᱼᱟᱭ ᱮᱵᱟᱨ ᱟᱢ ᱡᱩᱫᱤ ᱚᱱᱟ ᱵᱷᱩᱞ ᱡᱟᱭᱜᱟ ᱨᱮᱜᱮᱢ ᱴᱷᱮᱞᱟᱣ ᱠᱟ ᱠᱚᱣᱟ ᱾ ᱛᱟᱦᱚᱞᱮ ᱟᱫᱚ ᱩᱱᱠᱩ ᱫᱚ ᱪᱮᱫ ᱠᱚ ᱢᱚᱱᱮᱭᱟ ᱜᱤᱫᱽᱨᱟᱹ ᱫᱚ ᱢᱟᱱᱮ ᱢᱟᱱᱩᱥ ᱢᱟᱛᱨᱚ ᱜᱮ ᱵᱷᱩᱞ ᱦᱩᱭᱩᱜᱼᱟ ᱴᱷᱤᱠ ᱟᱪᱷᱮ ᱾ ᱮᱵᱟᱨ ᱵᱷᱩᱞ ᱥᱩᱫᱷᱨᱟᱹ ᱨᱮᱱᱟᱜ ᱫᱟᱭᱤᱛᱛᱚ ᱫᱚ ᱚᱱᱟᱛᱮ ᱢᱮᱱᱟᱜ ᱠᱟᱜ ᱵᱚᱱᱟ ᱵᱚ ᱜᱟᱲᱤᱭᱮᱱ᱾
ᱦᱳᱭ ᱦᱳᱭ᱾